ᱦᱮᱞᱳ
ᱦᱮᱞᱳ ᱦᱮᱞᱳ
ᱦᱮᱞᱳ ᱦᱮᱸ ᱡᱚᱦᱟᱨ ᱜᱮ ᱜᱚᱝᱠᱮ, ᱡᱚᱦᱟᱨ ᱜᱮ
ᱠᱮ ᱟᱸᱡᱚᱢᱚᱜ ᱠᱟᱱᱟ
ᱦᱩᱸ ᱟᱨ ᱨᱚᱲ ᱠᱚ ᱴᱷᱟᱢ ᱴᱷᱟᱢ ᱵᱮᱱ ᱟᱡᱚᱢ ᱫᱚᱛᱚ
ᱵᱟᱝ ᱵᱟᱝ ᱴᱷᱤᱠᱟᱹᱱ ᱜᱮ ᱟᱸᱚᱢᱚᱜ
ᱚᱠᱟᱭ ᱱᱟ ᱵᱤᱱ ᱜᱚᱝᱠᱮ ᱱᱚᱼᱚᱭ
ᱦᱳᱭ
ᱱᱟᱯᱟᱭ ᱵᱟᱲᱟ ᱜᱮ ᱛᱚ
ᱵᱟᱲᱟ ᱜᱮ ᱵᱟᱯᱮ ᱠᱚ ᱪᱮᱞᱤᱜ
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱦᱩᱸ ᱟᱫᱚ ᱟᱹᱵᱤᱱ ᱥᱮᱫ, ᱟᱹᱵᱤᱱ ᱥᱮᱫ ᱥᱮᱲᱢᱟ ᱡᱚᱲᱤ ᱚᱠᱟ ᱞᱮᱠᱟ ᱦᱩᱭᱩᱜ ᱠᱟᱱᱟ
ᱠᱷᱚᱱ ᱫᱚ ᱵᱟᱵᱩ ᱴᱷᱤᱠ ᱫᱚ ᱴᱷᱤᱠᱟᱹᱱ ᱜᱮᱭᱟ ᱦᱚᱭᱥᱮ ᱪᱟᱥᱵᱟᱥ ᱠᱚᱦᱚᱸ ᱴᱷᱤᱠ ᱜᱮ ᱪᱟᱹᱞᱩᱜ ᱠᱟᱱᱟ ᱦᱚᱭ ᱥᱮ ᱫᱟᱜ ᱠᱚᱦᱚᱸ ᱴᱷᱤᱠ ᱜᱮ ᱫᱟᱜ ᱧᱚᱜ ᱠᱮᱜᱼᱟ ᱦᱳᱭ ᱥᱮ ᱮᱱᱠᱷᱟᱱ ᱫᱚ ᱚᱱᱮ ᱚᱱᱠᱟ ᱞᱮ ᱞᱟᱦᱟ ᱵᱟᱲᱟ ᱟᱠᱟᱱ ᱜᱮᱭᱟ
ᱦᱮᱸ ᱢᱩᱪᱮᱫ ᱫᱟ. ᱭ
ᱟᱣᱨᱤ ᱟᱣᱨᱤ ᱢᱩᱪᱮᱫ ᱫᱚ
ᱛᱟᱦᱞᱮ
ᱮᱱᱠᱷᱟᱱ ᱟᱵᱮᱱ ᱫᱚ ᱜᱚᱢᱠᱮ
ᱟᱹᱞᱤᱧ ᱫᱚ ᱦᱮᱸ ᱟᱹᱞᱤᱧ ᱥᱮᱫ ᱦᱚᱸ ᱪᱟᱥᱵᱟᱥ ᱠᱚᱫᱚ ᱨᱟᱠᱟᱵ ᱪᱟᱵᱟ ᱟᱠᱟᱱ ᱜᱮᱭᱟ ᱮᱱᱛᱮ ᱨᱮᱦᱚᱭ ᱫᱤᱱᱟᱹᱢ ᱜᱮ ᱫᱟᱜ ᱡᱟᱹᱲᱤ ᱟᱞᱮ ᱠᱟᱱᱟᱭ
ᱟᱪᱪᱷᱟ ᱟᱪᱪᱷᱟ
ᱦᱩᱸ
ᱚᱱᱮ ᱚᱱᱠᱟ ᱡᱚᱠᱷᱚᱱ ᱫᱚᱨᱠᱟᱨ ᱛᱚᱠᱷᱚᱱ ᱦᱟᱜ ᱚᱱᱠᱟᱱᱟᱜ ᱠᱚ ᱵᱟᱭ ᱫᱟᱜ ᱞᱮᱫᱟ ᱦᱳᱭ ᱥᱮ
ᱟᱫᱚ ᱫᱟᱜ ᱢᱟᱭ ᱫᱟᱜᱮ ᱜᱮᱭᱟ ᱟᱫᱚ ᱵᱟᱹᱫ ᱵᱟᱹᱭᱦᱟᱹᱲ ᱠᱚ ᱪᱮᱦᱮᱞ ᱪᱮᱯᱮᱞᱮ ᱪᱟᱯᱮ ᱩᱛᱟᱹᱨ ᱜᱚᱫ ᱠᱟᱜ ᱠᱟᱱᱟᱭ
ᱦᱳᱭ ᱦᱳᱭ
ᱟᱫᱚ ᱡᱟᱦᱟᱸ ᱦᱩᱲᱩ ᱠᱚ ᱢᱮᱱᱟᱜᱼᱟ ᱚᱱᱟ ᱠᱚᱫᱚ ᱫᱟᱜ ᱛᱮ ᱟᱹᱛᱩ ᱤᱫᱤ ᱫᱟᱭ ᱡᱟᱦᱟ ᱠᱚ ᱨᱚᱦᱚᱭ ᱦᱩᱭ ᱟᱠᱟᱱᱟ
ᱦᱳᱭ ᱦᱳᱭ
ᱚᱱᱮ ᱟᱫᱚ ᱚᱱᱟ ᱠᱚ ᱟᱨᱦᱚᱸ ᱫᱚᱦᱲᱟ ᱛᱮ ᱨᱚᱦᱚᱭᱟ ᱟᱜ ᱦᱩᱭᱩᱜᱼᱟ ᱦᱟᱸᱜ
ᱟᱪᱷᱟ ᱟᱪᱷᱟ ᱟᱫᱚ ᱚᱱᱮ ᱚᱱᱠᱟ ᱜᱮ ᱫᱟᱜ ᱦᱚᱸ ᱥᱚᱢᱚᱭ ᱢᱚᱛᱚ ᱵᱟᱭ ᱫᱟᱜ ᱮᱫᱟ ᱟᱨ ᱫᱟᱜ ᱮᱜ ᱠᱷᱟᱱ ᱦᱚᱸ ᱚᱱᱮ ᱚᱱᱠᱟ
ᱦᱩᱸ
ᱟᱱᱮ ᱚᱱᱠᱟ ᱚᱥᱩᱵᱤᱫᱟ ᱠᱚ ᱦᱩᱭᱩᱜ
ᱦᱳᱭ ᱡᱟᱦᱟᱸ ᱥᱮᱫ ᱫᱟᱜᱮᱜ ᱠᱷᱟᱜ ᱫᱚᱢᱮ ᱫᱟᱜ ᱮᱫᱟᱭ ᱫᱟᱜ ᱪᱟᱯᱮ ᱤᱫᱤᱭᱮᱫᱟᱭ ᱟᱨ ᱡᱟᱦᱟᱸ ᱥᱮᱫ ᱵᱟᱭ ᱫᱟᱜ ᱮᱫᱟ ᱚᱱᱛᱮ ᱫᱚ ᱫᱟᱜ ᱜᱮ ᱵᱟᱭ ᱫᱟᱜ ᱮᱫ
ᱫᱟᱜ ᱜᱮ ᱵᱟᱭ ᱫᱟᱜ ᱮᱫᱟ ᱦᱳᱭ
ᱦᱮᱸ
ᱮᱱᱠᱷᱟᱱ ᱫᱚ ᱟᱫᱚ ᱟᱯᱮᱥᱮᱫ ᱫᱚ ᱜᱚᱝᱠᱮ ᱚᱱᱠᱟ ᱵᱟᱨᱚ ᱢᱟᱥ ᱯᱮ ᱪᱟᱥ ᱜᱮᱭᱟ ᱥᱮ ᱚᱱᱠᱟ ᱢᱤᱫ ᱪᱷᱚᱴ ᱜᱮ
ᱵᱟᱝ ᱵᱟᱝ ᱥᱤᱡᱤᱱ ᱨᱮᱜᱮᱞᱮ ᱪᱟᱥ ᱜᱮᱭᱟ ᱟᱨ ᱡᱟᱦᱟᱸ ᱠᱚ ᱚᱱᱟ ᱜᱟᱰᱟ ᱫᱷᱟᱨᱟ ᱠᱚ ᱠᱷᱮᱛ ᱠᱚ ᱢᱮᱱᱟᱜᱼᱟ ᱫᱟᱜ ᱠᱚ ᱛᱚᱸᱵᱟ ᱠᱚᱜ ᱜᱮᱭᱟ ᱚᱱᱟ ᱠᱚᱨᱮ ᱫᱚ ᱵᱟᱨᱚ ᱢᱟᱥ ᱜᱮᱠᱚ ᱪᱟᱥ ᱜᱮᱭᱟ ᱡᱚᱞᱟ ᱠᱚᱨᱮ ᱵᱟᱠᱷᱟᱱ ᱫᱚ ᱟᱹᱞᱩ ᱥᱚᱢᱚᱭ
ᱨᱮᱱᱟᱜ ᱥᱩᱵᱤᱫᱟ ᱠᱚ ᱛᱟᱦᱮᱱ ᱠᱷᱟᱱ ᱫᱚ ᱚᱱᱮ ᱚᱱᱠᱟ ᱵᱟᱨᱚᱢᱟᱥᱮᱢ ᱪᱟᱥ ᱪᱟᱥ ᱫᱚ ᱜᱟᱱᱚᱜ ᱜᱮᱭᱟ ᱦᱳᱭ ᱥᱮ
ᱦᱳᱭ
ᱦᱩᱸ
ᱟᱫᱚ ᱵᱟᱨᱚ ᱢᱟᱥ ᱫᱚ ᱢᱤᱫᱴᱟᱝ ᱡᱤᱱᱤᱥ ᱪᱟᱥ ᱨᱮᱦᱚᱛᱚ ᱵᱟᱭ ᱦᱩᱭᱩᱜᱼᱟ᱾ ᱟᱹᱞᱩ ᱥᱚᱨᱥᱟ ᱠᱚ ᱪᱟᱥ ᱦᱩᱭᱩᱜᱼᱟ ᱟᱱᱟᱡ ᱯᱟᱹᱛᱤ ᱠᱚ ᱛᱟᱦᱞᱮ ᱟᱯᱮ ᱚᱱᱛᱮ ᱫᱚ ᱪᱟᱥ ᱵᱟᱥ ᱚᱠᱟ ᱞᱮᱠᱟ ᱦᱩᱭᱩᱜᱼᱟ
ᱟᱞᱮ ᱥᱮᱫ ᱦᱚᱸ ᱚᱱᱮ ᱚᱱᱠᱟ ᱫᱟᱜ ᱵᱷᱚᱨᱥᱟ ᱜᱮ ᱜᱚᱢᱠᱮ ᱦᱮᱸ ᱥᱮ ᱟᱫᱚ ᱚᱱᱮ ᱚᱱᱠᱟ ᱥᱚᱢᱚᱭ ᱢᱚᱛᱚ ᱵᱟᱭ ᱫᱟᱜ ᱟᱞᱮᱠᱷᱟᱱ ᱠᱷᱟᱱ ᱚᱱᱮ ᱚᱝᱠᱟ ᱞᱮ ᱞᱮᱴ ᱜᱚᱫᱚᱜᱼᱟ ᱥᱮ ᱪᱮ
ᱢᱟᱱᱮ ᱟᱹᱵᱤᱱ ᱵᱤᱱ ᱪᱮᱫ ᱵᱤᱱ ᱞᱟᱹᱭ ᱮᱫᱟ ᱡᱮ ᱟᱹᱵᱤᱱ ᱫᱚ ᱚᱠᱟ ᱞᱮᱠᱟ ᱡᱮ ᱥᱮᱨᱢᱟ ᱡᱟᱹᱲᱤ ᱫᱟᱜ ᱵᱷᱚᱨᱥᱟ ᱥᱮ ᱥᱟᱞ ᱢᱟᱨᱥᱟᱞ ᱢᱮᱱᱟᱜᱼᱟ
ᱵᱟᱝ ᱵᱟᱝ ᱚᱱᱟ ᱥᱮᱨᱢᱟ ᱡᱟᱹᱲᱤ ᱫᱟᱜ ᱵᱷᱚᱨᱥᱟ ᱜᱮ ᱟᱹᱞᱤᱧ ᱦᱚᱸ
ᱚᱱᱟ ᱥᱮᱨᱢᱟ ᱡᱟᱹᱲᱤ ᱦᱩᱭ ᱞᱮᱠᱷᱟᱡ ᱜᱮ ᱵᱷᱟᱜᱮ ᱠᱟᱹᱴᱤᱡ ᱪᱟᱥ ᱦᱩᱭᱩᱜᱼᱟ ᱦᱮᱸ ᱥᱮ ᱵᱟᱠᱷᱟᱱ ᱫᱚ ᱠᱟᱹᱴᱤᱡ ᱫᱤᱨᱤ ᱜᱚᱫᱚᱜᱼᱟ᱾
ᱫᱤᱨᱤ ᱜᱚᱫᱚᱜᱼᱟ ᱚᱱᱮ ᱚᱱᱠᱟ ᱟᱨ ᱵᱟᱢ ᱪᱟᱥ ᱞᱮᱠᱷᱟᱡ ᱛᱚ ᱵᱟᱝ ᱜᱟᱱᱚᱜᱼᱟ ᱦᱳᱭ ᱥᱮ
ᱦᱳᱭ ᱪᱟᱥ ᱢᱟ ᱞᱟᱜᱟᱣ ᱟᱵᱚᱱ ᱜᱮᱭᱟ ᱟᱵᱚ ᱫᱚ ᱵᱟᱝ ᱪᱟᱥ ᱞᱮᱠᱷᱟ ᱚᱠᱟᱨᱮ ᱡᱚᱢᱟᱜ ᱵᱚᱱ ᱧᱟᱢᱟ ᱜᱚᱝᱠᱮ
ᱦᱚᱭ ᱦᱚᱭ
ᱦᱮᱸ ᱛᱟᱦᱚᱞᱮ ᱜᱚᱝᱠᱮ ᱡᱮ ᱟᱱᱟᱡᱯᱟᱹᱛᱤ ᱫᱚ ᱚᱠᱟᱞᱮᱠᱟ ᱪᱟᱥ ᱦᱩᱭᱩᱜᱼᱟ
ᱟᱨᱩ ᱫᱚ ᱟᱞᱮᱥᱮᱫ ᱫᱚ ᱚᱱᱮ ᱚᱱᱠᱟ ᱵᱟᱠᱚ ᱪᱟᱥ ᱜᱮᱭᱟ ᱦᱚᱭ ᱥᱮ ᱩᱱᱟᱹᱜ ᱫᱚ ᱩᱱᱟᱹᱜ ᱵᱮᱥᱤ ᱠᱤᱪᱷᱩ ᱫᱚ ᱵᱟᱠᱚ ᱪᱟᱥ ᱜᱮᱭᱟ ᱚᱱᱮ ᱚᱱᱠᱟ ᱥᱚᱵᱽᱡᱤ ᱠᱚ ᱞᱮᱱ ᱫᱚ ᱚᱱᱮᱠᱟ ᱳ ᱵᱮᱸᱜᱟᱲ ᱠᱚ ᱦᱚᱭ ᱥᱮ ᱵᱤᱞᱟᱹᱛᱤ ᱠᱚ ᱥᱮ ᱠᱟᱹᱴᱤᱡ ᱠᱟᱹᱴᱤᱡ ᱡᱟᱦᱟᱸ ᱠᱚ ᱦᱮᱱᱟᱜ ᱟᱠᱟᱜ
ᱦᱚᱭ
ᱦᱚᱭ ᱚᱱᱮ ᱚᱱᱟ ᱠᱚᱜᱮ ᱠᱚ ᱪᱟᱥ ᱜᱮᱭᱟ ᱟᱫᱚ ᱚᱱᱮ ᱚᱱᱟ ᱫᱚ ᱤᱪᱟᱹᱜ ᱠᱟᱛᱮ ᱡᱚᱠᱷᱚᱱ ᱱᱚᱜ ᱚᱭ ᱠᱚ ᱦᱩᱲᱩ ᱠᱚ ᱨᱚᱦᱚᱭ ᱪᱟᱵᱟᱭᱟ ᱦᱚᱭ ᱥᱮ ᱟᱫᱚ ᱚᱱᱮ ᱚᱱᱠᱮ ᱛᱚᱠᱷᱚᱱ ᱠᱚ ᱪᱟᱥᱟ ᱵᱟᱝᱠᱷᱟᱱ ᱫᱚ ᱚᱱᱮ ᱚᱱᱠᱟ ᱦᱩᱲᱩ ᱠᱚᱜᱮᱞᱮ ᱧᱮᱞ ᱵᱟᱲᱟᱭ ᱠᱮᱭᱟ ᱦᱮᱸ ᱥᱮ
ᱟᱪᱷᱟ
ᱦᱩᱸ ᱱᱚᱣᱟ ᱜᱮ ᱟᱫᱚ ᱞᱟᱦᱟᱞᱮ ᱞᱟᱦᱟ ᱠᱟᱜ ᱜᱮᱭᱟ ᱟᱫᱚ ᱢᱮᱱᱠᱷᱟᱱ ᱱᱤᱭᱟᱹᱤ ᱢᱩᱪᱟᱹᱫ ᱥᱤᱠᱷᱟ ᱫᱚ ᱚᱱᱮ ᱚᱱᱟ ᱚᱲᱟᱜ ᱨᱮ ᱠᱟᱹᱴᱤᱡ ᱵᱟᱲᱜᱮ ᱠᱚᱨᱮ ᱦᱚᱸ ᱨᱚᱦᱚᱭ ᱵᱟᱲᱟᱭ ᱜᱮᱭᱟ
ᱦᱮᱸ ᱚᱲᱟᱜ ᱡᱚᱢ ᱞᱮᱠᱟ ᱵᱟᱝ
ᱦᱚᱭ ᱚᱲᱟᱜ ᱡᱚᱝ
ᱚ ᱦᱚᱭ ᱢᱟᱠᱷᱟᱱ ᱫᱚ ᱟᱵᱚ ᱫᱚ ᱥᱟᱱᱛᱟᱲ ᱨᱮᱸᱜᱮᱡ ᱜᱮᱭᱟᱵᱚᱱ ᱥᱮ ᱚᱠᱟᱨᱮ ᱩᱱᱟᱹᱜ ᱫᱚ ᱠᱤᱨᱤᱧ ᱠᱟᱛᱮᱜ ᱵᱚᱱ ᱡᱚᱢ ᱫᱟᱲᱮᱭᱟᱜᱼᱟ ᱥᱮ ᱦᱮᱸ ᱚᱱᱟ ᱚᱲᱟᱜ ᱡᱚᱢ ᱞᱮᱠᱟ ᱫᱚ ᱪᱟᱥ ᱫᱚ ᱦᱩᱭᱩᱜ ᱜᱮᱭᱟ
ᱦᱮᱸ
ᱦᱮᱸ
ᱡᱟᱜᱮ ᱡᱚᱢ ᱧᱩᱩ ᱛᱮᱫᱚ ᱵᱚᱱ ᱧᱟᱢᱟ ᱦᱚᱭ ᱥᱮ
ᱦᱳᱭ ᱟᱨ ᱛᱟᱦᱞᱮ ᱜᱚᱝᱠᱮ ᱟᱵᱤᱱ ᱥᱮᱫ ᱫᱚ ᱚᱛ ᱯᱩᱴᱠᱟᱹ ᱠᱚᱫᱚ ᱠᱚ ᱧᱟᱢᱚᱜ ᱟᱥᱮ ᱵᱟᱝ
ᱮᱠᱷᱚᱱ ᱫᱚ ᱟᱫᱚ ᱵᱟᱠᱚ ᱧᱟᱢᱚᱜᱼᱟ ᱞᱟᱦᱟᱛᱮ ᱚᱱᱮ ᱚᱱᱠᱟ ᱠᱚ ᱧᱟᱢᱚᱜ ᱠᱟᱱ ᱛᱟᱦᱮᱱᱟ ᱛᱚ ᱟᱫᱚ ᱱᱮᱛᱟᱨ ᱫᱚ ᱦᱟᱸᱜ ᱚᱱᱮ ᱚᱱᱠᱟ ᱯᱟᱸᱡᱟ ᱦᱚᱸ ᱵᱟᱠᱚ ᱪᱟᱞᱟᱜᱼᱟ ᱦᱚᱭᱥᱮ ᱚᱠᱚᱭ
ᱦᱳᱭ
ᱟᱫᱚ ᱚᱱᱮ ᱚᱱᱠᱟ ᱫᱚ ᱵᱟᱠᱚ ᱧᱮᱞ ᱧᱟᱢᱚᱜ ᱜᱮᱭᱟ
ᱦᱮᱸ ᱦᱮᱸ ᱦᱸ ᱚᱱᱟ ᱯᱷᱩᱴᱠᱟᱹ ᱠᱚᱵᱤᱱ ᱡᱚᱢ ᱵᱟᱲᱟ ᱟᱠᱟᱫ ᱠᱚᱣᱟ ᱛᱚ
ᱯᱩᱴᱠᱟᱹ ᱠᱚ ᱵᱟᱦ ᱡᱚᱢ ᱫᱚᱞᱤᱧ ᱡᱚᱢ ᱵᱟᱲᱟ ᱠᱟᱜ ᱠᱚᱣᱟ ᱚᱱᱮ ᱚᱱᱠᱟ ᱦᱟᱸᱜ ᱫᱚ ᱵᱟᱹᱞᱤᱧ ᱵᱟᱹᱞᱤᱧ ᱧᱮᱞ ᱴᱷᱤᱠᱟᱹ ᱠᱚᱟᱜᱼᱟ ᱦᱮᱭᱥᱮ ᱱᱩᱠᱩ ᱫᱚ ᱯᱷᱩᱴᱠᱟᱹ ᱠᱚ ᱢᱮᱛᱟ ᱠᱚᱣᱟ ᱥᱮ ᱧᱩᱛᱩᱢ ᱠᱚ ᱫᱚ ᱩᱱᱟᱹ ᱫᱚ ᱵᱟᱞᱤᱧ ᱵᱟᱟᱭ ᱦᱚᱳ ᱭ ᱛᱚᱞᱤᱧ ᱡᱟᱢ ᱫᱟᱲᱮᱭᱟᱜᱼᱟ ᱚᱱᱠᱟ
ᱦᱳᱭ ᱢᱟᱱᱮ ᱞᱟᱫ ᱠᱟᱛᱮᱫ ᱵᱤᱱ ᱡᱚᱢ ᱟᱠᱟᱫ ᱠᱚᱣᱟ ᱞᱮᱴᱚ ᱠᱟ ᱠᱟᱛᱮᱜ ᱚᱱᱮ ᱚᱱᱠᱟ
ᱦᱚᱭ ᱦᱚᱭ ᱞᱮᱴᱚ ᱠᱟᱛᱮᱫ ᱞᱮᱴᱚ ᱠᱟᱛᱮᱫ ᱞᱮᱴᱚ ᱠᱟᱛᱮᱫ ᱟᱞᱤᱧ ᱡᱚᱢ ᱟᱠᱟᱫ ᱠᱚ ᱦᱚᱭ ᱥᱮ
ᱦᱮᱸ ᱢᱟᱱᱮ ᱢᱤᱫ ᱫᱷᱟᱣ ᱞᱟᱫ ᱠᱟᱛᱮᱫ ᱡᱚᱢ ᱠᱟᱛᱮ ᱞᱟᱜᱟᱣᱚᱵᱤᱱ ᱟᱹᱰᱤ ᱪᱮᱦᱨᱟ ᱠᱚ ᱵᱩᱡᱷᱟᱹᱜ ᱫᱚ ᱜᱚᱝᱠᱮ
ᱟᱪᱷᱟ
ᱚᱱᱮ ᱞᱟᱫ ᱠᱟᱛᱮᱜ ᱚᱱᱟ ᱞᱟᱫ ᱡᱚᱢ ᱟᱨ ᱞᱮᱴᱚ ᱡᱚᱢ ᱚᱱᱟ ᱠᱤᱱ ᱫᱚ ᱟᱹᱞᱤᱧ ᱫᱚ ᱟᱹᱰᱤ ᱟᱸᱴ ᱜᱮᱞᱤᱧ ᱵᱩᱡᱷᱟᱹᱣᱟ ᱡᱚᱢ ᱵᱩᱡ ᱢᱟᱱᱮ ᱟᱹᱰᱤ ᱜᱮ ᱥᱤᱵᱤᱞᱟ ᱦᱳ
ᱥᱤᱵᱤᱞᱟ ᱦᱚ
ᱦᱮᱸ
ᱮᱱᱠᱷᱟᱱ ᱥᱤᱵᱤᱞ ᱞᱮᱠᱟᱱᱡ ᱫᱚᱢ ᱡᱚᱢ ᱜᱮᱭᱟ ᱦᱮᱸ ᱥᱮ ᱥᱤᱵᱤᱞ ᱡᱤᱱᱤᱥᱮᱫᱟᱜ ᱵᱟᱢ ᱡᱚᱢᱟ
ᱦᱮᱸ ᱟᱫᱚ ᱱᱮᱛᱟᱨ ᱢᱟᱛᱚ ᱡᱟᱹᱯᱩᱫ ᱫᱤᱱ ᱠᱟᱱᱟ ᱛᱚ ᱦᱮ ᱱᱮᱛᱟᱨ ᱟᱨᱚ ᱵᱟᱹᱫ ᱵᱟᱹᱭᱦᱟᱹᱲ ᱠᱚᱨᱮ ᱩᱱᱠᱩ ᱦᱟᱹᱠᱩ ᱠᱚ ᱠᱟᱴᱠᱚᱢ ᱠᱚ ᱠᱩᱪᱞᱟᱹ ᱠᱚ ᱩᱱᱠᱩ ᱠᱚᱦᱚᱸ ᱠᱚ ᱧᱟᱢᱚᱜ ᱜᱮᱭᱟ
ᱦᱚᱭ ᱦᱚᱭ ᱧᱟᱢᱚ ᱫᱚᱠᱚ ᱧᱟᱢᱚᱜ ᱜᱮᱭᱟ ᱟᱫᱚ ᱚᱱᱮ ᱚᱱᱠᱟ ᱠᱚ ᱠᱚᱢ ᱠᱟᱱᱟ ᱦᱚᱭ ᱥᱮᱼᱼ ᱞᱟᱦᱟ ᱛᱮ ᱯᱚᱨᱤ ᱢᱟᱱ ᱠᱷᱚᱡ ᱫᱚ ᱱᱮᱛᱟᱨ ᱫᱚ ᱟᱫᱚ ᱠᱚ ᱠᱚᱢ ᱠᱟᱱᱟ ᱾
ᱦᱚᱸ ᱟᱫᱚ ᱼᱼ ᱦᱚᱭ, ᱛᱟᱦᱚᱞᱮ ᱠᱟᱴ ᱠᱚᱢ ᱨᱤᱫ ᱠᱚᱵᱤᱱ ᱡᱚᱢ ᱵᱟᱲᱟ ᱟᱠᱟᱫ-ᱟ ᱛᱚ?
ᱦᱮᱸ ᱠᱟᱴᱠᱚᱢ ᱨᱤᱫ ᱠᱚᱫᱩᱧ ᱡᱚᱢ ᱵᱟᱲᱟ ᱟᱠᱟᱫ ᱜᱮᱭᱟ ᱾
ᱦᱳᱭ ᱠᱟᱴᱠᱚᱢ ᱨᱤᱫ ᱟᱹᱰᱤ ᱪᱮᱦᱨᱟ ᱠᱚ ᱵᱩᱡᱷᱟᱹᱜᱼᱟ ᱢᱟᱱᱮ ᱱᱤᱛᱚᱜ ᱡᱟ ᱼᱼ ᱵᱟᱹᱥᱭᱟᱹᱢ ᱡᱚᱢᱟᱜ ᱡᱟᱦᱟᱸ ᱵᱚᱱ ᱡᱚᱢᱟ ᱦᱮᱸ ᱥᱮ ᱟᱨ ᱱᱤᱛᱚᱜ ᱫᱚ ᱥᱤᱛᱩᱝ ᱛᱚ ᱱᱤᱛᱚᱜ ᱫᱚ ᱠᱟᱹᱢᱤ ᱠᱚ ᱵᱷᱤᱛᱟᱹ ᱢᱟᱜ ᱠᱚᱵᱚᱱ ᱪᱟᱞᱟᱜᱼᱟ ᱾ ᱟᱫᱚ ᱠᱟᱹᱢᱤ ᱞᱟᱸᱜᱟ ᱵᱚᱱ ᱦᱤᱡᱩᱜᱼᱟ ᱟᱫᱚ ᱟᱹᱞᱤᱧ ᱦᱚᱞᱤᱧ ᱪᱟᱞᱟᱣ ᱵᱟᱲᱟ ᱟᱠᱟᱱᱟ ᱵᱷᱤᱛᱟᱹ ᱢᱟᱜ ᱠᱚ ᱟᱫᱚ ᱚᱱᱠᱟ ᱠᱟᱴᱠᱚᱢ ᱠᱚᱞᱤᱧ ᱥᱟᱵ ᱟᱹᱜᱩ ᱠᱚᱣᱟ ᱟᱫᱚ ᱢᱟᱡᱟᱱ ᱡᱚᱢ ᱞᱮᱠᱟ ᱵᱟᱹᱥᱭᱟᱢ ᱡᱚᱢ ᱞᱮᱠᱟ ᱨᱤᱫ ᱠᱟᱛᱮᱜ ᱯᱩᱨᱟᱹᱼᱼ ᱚᱱᱟ ᱠᱟᱹᱴᱤᱡ ᱪᱩᱞᱩᱝ ᱠᱟᱴᱠᱚᱢ ᱨᱤᱫ ᱛᱮᱜᱮ ᱢᱤᱫ ᱛᱷᱟᱹᱨᱤ ᱫᱟᱠᱟ ᱞᱤᱧ ᱡᱚᱢ ᱪᱟᱵᱟᱭᱟ ᱾
ᱟᱪᱪᱷᱟ ᱟᱪᱪᱷᱟ᱾ ᱮᱱᱠᱷᱟᱱ ᱫᱚ ᱱᱟᱯᱟᱭ ᱜᱮᱭᱟ᱾ ᱟᱪᱪᱷᱟ ᱥᱤᱵᱤᱞ ᱦᱚᱸ ᱥᱤᱵᱤᱞ ᱫᱚ ᱥᱤᱵᱤᱞᱟᱥᱮ ᱮᱱᱠᱷᱟᱱ ᱫᱚ ᱪᱮᱫᱟᱜ ᱵᱟᱢ ᱡᱚᱢᱟ ᱾ ᱡᱚᱢ ᱫᱚ ᱡᱚᱢ ᱜᱟᱱᱚᱜ ᱜᱮᱭᱟ ᱦᱳᱭᱥᱮ ᱟᱨ ᱮᱠᱷᱟᱱ ᱱᱚᱝᱠᱟ ᱪᱟᱥ ᱵᱟᱥ ᱡᱚᱠᱷᱚᱱ ᱵᱟᱥᱠᱮᱭᱟᱜ ᱵᱚᱱ ᱡᱚᱢᱟᱱ ᱠᱷᱟᱱ ᱚᱱᱟ ᱠᱚ ᱧᱟᱢᱚᱜ ᱠᱷᱟᱱ ᱟᱨᱚ ᱢᱚᱡᱽ ᱜᱮ ᱵᱩᱡᱷᱟᱹᱜᱼᱟ ᱾
ᱢᱚᱡᱽ ᱜᱮ ᱵᱩᱡᱷᱟᱹᱜᱼᱟ ᱦᱳᱭ ᱾
ᱦᱮᱸ᱾
ᱚᱼᱼ ᱟᱫᱚ ᱩᱱᱠᱩ ᱫᱚ ᱫᱤᱱᱟᱹᱢ ᱢᱟᱛᱚ ᱵᱟᱝᱠᱚ ᱧᱟᱢᱚᱜᱼᱟ ᱱᱮᱛᱟᱨ ᱡᱟᱹᱯᱩᱫ ᱫᱤᱱ ᱜᱮ ᱡᱟᱹᱥᱛᱤ ᱠᱚ ᱧᱟᱢᱚᱜᱼᱟ ᱠᱟᱴᱠᱚᱢ ᱠᱚᱫᱚ ᱼᱼ
ᱼᱼ
ᱦᱮᱸ᱾
ᱱᱮᱛᱟᱨ ᱫᱚ ᱩᱱᱠᱩ ᱫᱚᱠᱚ ᱵᱟᱠᱚ ᱧᱮᱞ ᱧᱟᱢᱚᱜ ᱜᱮᱭᱟ ᱦᱳᱭᱥᱮ ᱚᱱᱮ ᱚᱱᱟ ᱟᱵᱚ ᱫᱚ ᱚᱱᱮ ᱠᱟᱹᱴᱤᱡ ᱥᱟᱨ ᱠᱚᱵᱚᱱ ᱤᱭᱩᱪᱮᱫ-ᱟ ᱵᱟᱝ ᱦᱳᱭᱥᱮ ᱟᱫᱚ ᱚᱱᱟ ᱚᱱᱟ ᱠᱷᱟᱹᱛᱤᱨ ᱜᱮ ᱟᱫᱚ ᱱᱮᱛᱟᱨ ᱫᱚ ᱩᱱᱠᱩ ᱫᱚᱠᱚ ᱵᱟᱠᱚ ᱥᱟᱦᱟᱣᱮᱜᱼᱟ ᱚᱱᱟ ᱥᱟᱨ ᱠᱚ ᱦᱳᱭᱥᱮᱼᱼ
ᱦᱳᱭ ᱱᱚᱣᱟ ᱠᱚ ᱡᱚᱛᱚ ᱠᱟᱛᱷᱟ ᱵᱤᱱ ᱞᱟᱹᱭ ᱟᱠᱟᱜᱼᱟ ᱦᱮᱸ ᱚᱱᱟ ᱵᱟᱹᱫᱽ ᱠᱚᱨᱮ ᱥᱟᱨ ᱠᱚ ᱪᱷᱩᱲᱟᱹᱣ ᱠᱟᱛᱮᱜ, ᱦᱚᱸ ᱦᱮᱸ ᱟᱫᱚ ᱟᱹᱞᱤᱧᱟᱜ ᱚᱱᱛᱮ ᱫᱚ ᱚᱱᱟ ᱜᱟᱰᱟ ᱠᱚ ᱢᱮᱱᱟᱜ-ᱟ ᱛᱚ ᱾
ᱦᱮᱸ᱾
ᱦᱮᱸ ᱟᱫᱚ ᱚᱱᱟ ᱜᱟᱰᱟ ᱫᱷᱟᱨᱮ ᱠᱚᱨᱮ ᱠᱚ ᱵᱷᱩᱜᱟᱹᱜ ᱠᱟᱜᱼᱟ ᱦᱮᱸ ᱾ ᱟᱫᱚ ᱚᱱᱟ ᱵᱷᱩᱜᱟᱹᱜ ᱠᱚᱨᱮ ᱚᱱᱮ ᱥᱮ ᱵᱷᱩᱜᱟᱹᱜ ᱠᱚᱨᱮ ᱫᱚ ᱚᱱᱟ ᱜᱟᱰᱟ ᱵᱷᱩᱜᱟᱹᱜ ᱫᱚ ᱵᱟᱢ ᱥᱳᱜ ᱵᱟᱲᱟᱭᱟ ᱯᱟᱪᱮᱢ ᱵᱤᱧ ᱠᱚ ᱢᱮᱱᱟᱜ ᱠᱚᱣᱟ ᱦᱳᱭᱥᱮ ᱦᱚᱭ ᱟᱫᱚ ᱠᱟᱴᱠᱚᱢᱼᱼ ᱠᱟᱴᱠᱚᱢ ᱵᱷᱩᱜᱟᱹᱜ ᱨᱮᱫᱚ ᱩᱱᱟᱹᱜ ᱪᱟᱲ ᱫᱚ ᱵᱟᱠᱚ ᱵᱚᱞᱚᱱᱟ ᱦᱟᱸᱜ ᱟᱫᱚ ᱪᱤᱠᱟ ᱠᱟᱛᱮᱜ ᱞᱤᱧ ᱥᱟᱵ ᱠᱚᱣᱟ ᱟᱸᱡᱚᱢᱟᱵᱤᱱ ᱚᱱᱮ ᱚᱱᱮ ᱡᱟᱦᱟᱱᱟᱜ ᱵᱟᱵᱮᱨ ᱨᱮ ᱦᱳᱭᱥᱮ ᱵᱟᱵᱮᱨ ᱨᱮ ᱡᱮᱞ ᱠᱩᱴᱤ ᱞᱤᱧ ᱛᱚᱞ ᱠᱮᱜ ᱜᱮ ᱟᱫᱚ ᱵᱷᱩᱜᱟᱹᱜ ᱨᱮᱞᱤᱧ ᱴᱟᱹᱵᱩᱜᱟ ᱦᱟᱸᱜ ᱾ ᱟᱫᱚ ᱚᱱᱟ ᱡᱮᱞ ᱠᱩᱴᱤᱨᱮ ᱜᱮᱨ ᱞᱮᱠᱷᱟᱡ ᱜᱮ ᱟᱫᱚ ᱩᱱᱤ ᱫᱚ ᱡᱚᱢ ᱞᱟᱹᱜᱤᱫ ᱮ ᱜᱮᱨᱟ ᱟᱫᱚ ᱚᱱᱟ ᱛᱮᱞᱤᱧ ᱨᱟᱠᱟᱵ ᱟᱹᱜᱩ ᱮᱭᱟ ᱾
ᱟᱪᱪᱷᱟ ᱟᱪᱪᱷᱟ ᱦᱳᱭ ᱾ ᱦᱳᱭ ᱮᱱᱠᱷᱟᱱ ᱫᱚ ᱚᱱᱠᱟᱜᱮ ᱵᱟᱛᱟᱨᱟ ᱦᱳᱭ ᱥᱮᱼᱼ ᱟᱫᱚ ᱛᱤᱛᱮᱢ ᱥᱟᱵ ᱪᱟᱞᱟᱜ-ᱟ ᱮᱱ ᱠᱷᱟᱱ ᱦᱚᱸ ᱪᱤᱞᱤ ᱠᱩ ᱛᱟᱦᱮᱱᱟ ᱵᱟᱠᱚ ᱛᱟᱦᱮᱱᱟ ᱦᱳᱭᱥᱮ ᱾
ᱦᱳᱭ ᱚᱱᱟ ᱟᱨ ᱩᱱᱠᱩ ᱠᱟᱴᱠᱚᱢ ᱠᱚᱦᱚᱸ ᱛᱤ ᱢᱤ ᱠᱚᱨᱮᱢ ᱥᱩᱜᱟ ᱥᱮ ᱜᱮᱨ ᱞᱮᱠᱷ ᱼᱼ ᱠᱷᱟᱡ ᱟᱨ ᱵᱟᱠᱚ ᱟᱲᱟᱜ ᱞᱟᱹᱜᱤᱫᱚᱜᱼᱟ ᱦᱮᱸ ᱥᱮ ᱚᱱᱮ ᱚᱱᱮ ᱩᱱᱩᱠᱩ ᱢᱟᱨᱟᱝ ᱢᱟᱨᱟᱝ ᱠᱚᱫᱚ ᱠᱷᱟᱹᱫᱤ ᱦᱚᱸᱭ ᱠᱷᱟᱹᱫᱤ ᱛᱟᱢᱟ ᱠᱟᱹᱴᱩᱵ ᱾ ᱚᱱᱮ ᱚᱝᱠᱟ ᱫᱷᱟᱨ ᱜᱮ ᱛᱟᱠᱚᱣᱟ ᱾
ᱦᱳᱭ ᱟᱨ ᱩᱱᱩᱠᱩ ᱫᱷᱤᱨᱤ ᱠᱟᱴᱠᱚᱢ ᱦᱚᱸ ᱟᱨᱦᱚᱸ ᱠᱚ ᱩᱱᱠᱩ ᱦᱚᱸᱠᱚ ᱥᱚᱠᱛᱚ ᱧᱚᱜ ᱜᱮᱭᱟ ᱦᱳᱭ ᱟᱹᱰᱤ ᱪᱟᱲ ᱠᱚ ᱜᱮᱜᱮᱨᱟ ᱩᱱᱠᱩ ᱫᱚ ᱾
ᱟᱨ ᱛᱤᱱᱟᱹᱜ ᱢᱟᱨᱟᱝ ᱢᱟᱨᱟᱝ ᱠᱚ ᱧᱮᱞᱚᱜᱼᱟ ᱢᱟᱥᱮ ᱵᱚᱛᱚᱨᱟᱱ ᱜᱮ ᱦᱮᱸᱼᱼ ᱟᱹᱞᱤᱧ ᱦᱚᱸ ᱠᱚ ᱜᱮᱨ ᱫᱚᱠᱚ ᱜᱮᱨ ᱵᱟᱲᱟ ᱟᱠᱟᱫ ᱞᱤᱧᱟ ᱩᱱᱠᱩ ᱵᱩᱥᱟᱹᱜ ᱠᱚᱛᱮ ᱟᱫᱚ ᱢᱟᱨᱟᱝ ᱢᱟᱨᱟᱝ ᱠᱚ ᱴᱷᱮᱡ ᱫᱚ ᱵᱟᱹᱞᱤᱧ ᱜᱮᱨ ᱵᱟᱲᱟ ᱦᱚᱪᱚ ᱟᱠᱟᱱᱟ, ᱞᱟᱹᱭᱟᱠᱚ ᱡᱮ ᱢᱟᱨᱟᱝ ᱢᱟᱨᱟᱝ ᱠᱚᱴᱷᱮᱱ ᱜᱮᱨ ᱦᱚᱪᱚ ᱞᱮᱠᱷᱟᱡ ᱵᱟᱠᱚ ᱟᱲᱟᱜ ᱞᱟᱹᱜᱤᱫᱚᱜᱼᱟ ᱾ ᱢᱟᱱᱮ ᱩᱱᱼᱼ ᱚᱱᱟ ᱰᱟᱴᱚᱢ ᱡᱟᱦᱟᱸ ᱠᱚ ᱞᱟᱹᱭᱫᱟ ᱮᱢᱚᱱ ᱫᱷᱟᱨ ᱜᱮᱛᱟ ᱠᱚᱣᱟ ᱢᱟᱱᱮ ᱜᱮᱫ ᱟᱱᱤᱡ ᱟᱠᱚ ᱫᱚᱢᱮ ᱾
ᱦᱩᱸ ᱾
ᱦᱩᱸ ᱾
ᱦᱳᱭ ᱟᱞᱮ ᱥᱮᱫ ᱫᱚ ᱱᱚᱛᱮ ᱦᱚᱸ ᱵᱟᱠᱚ ᱧᱟᱢ ᱞᱟᱹᱜᱤᱫᱚᱜᱼᱟ ᱩᱱᱠᱩ ᱫᱚ ᱥᱮ ᱜᱟᱰᱟ ᱠᱚ ᱚᱱᱠᱟ ᱵᱟᱹᱪᱩᱜ ᱠᱟᱜᱼᱟ ᱫᱷᱤᱨᱤᱼᱼ ᱠᱷᱟᱫᱟᱱ ᱠᱚ ᱵᱟᱹᱪᱩᱜᱼᱟ ᱥᱮ ᱾
ᱩᱸ
ᱟᱫᱚ ᱚᱱᱮ ᱚᱝᱠᱟ ᱵᱟᱠᱚ ᱧᱟᱢ ᱞᱟᱹᱜᱤᱫᱚᱜᱼᱟ ᱦᱟᱸᱜ, ᱠᱷᱮᱛ ᱠᱚᱨᱮ ᱩᱱᱠᱩ ᱡᱟᱦᱟᱸᱼᱼ ᱠᱚ ᱛᱟᱦᱮᱱᱟ ᱠᱟᱹᱴᱤᱡ ᱠᱟᱹᱴᱤᱡ ᱠᱚ, ᱚᱱᱮ ᱩᱱᱠᱩ ᱠᱚᱞᱮ ᱟᱹᱜᱩ ᱠᱚ ᱛᱟᱦᱮᱱᱟ ᱦᱳᱭ ᱥᱮ ᱾ ᱩᱱᱠᱩ ᱜᱮᱞᱮ ᱨᱟᱯᱩᱫᱼᱼ ᱵᱟᱲᱟ ᱠᱚ ᱛᱟᱦᱮᱱᱟᱞᱮ ᱾
ᱛᱟᱦᱞᱮ ᱱᱮᱛᱟᱨ ᱫᱚ ᱟᱹᱵᱤᱱ ᱫᱚ ᱡᱮ ᱠᱚ ᱵᱤᱱ ᱡᱚᱢ ᱟᱠᱟᱜ ᱠᱚᱣᱟ ᱥᱮ ᱵᱟᱝ ᱵᱟᱹᱨᱩᱰᱟᱝ ᱠᱚ?
ᱦᱳᱭ ᱵᱟᱹᱨᱩᱰᱟᱝ ᱫᱚ ᱜᱚᱢᱠᱮ ᱡᱚᱢ ᱜᱮᱭᱟ ᱮᱠᱫᱚᱢ ᱼᱼ
ᱦᱩᱸᱻ ᱦᱮᱸ ᱵᱟᱠᱷᱟᱱ ᱫᱚ ᱟᱨ ᱩᱱᱠᱩ ᱛᱚ ᱥᱚᱵ ᱥᱚᱢᱚᱭ ᱫᱚ ᱵᱟᱼᱼ ᱠᱚ ᱧᱟᱢᱚᱜᱼᱟ ᱱᱮᱛᱟᱨ ᱡᱟᱹᱯᱩᱫ ᱫᱤᱱ ᱜᱮᱠᱚ ᱵᱟᱹᱫ ᱵᱟᱹᱭᱦᱟᱹᱲ ᱠᱚᱨᱮ ᱠᱚ ᱩᱰᱩᱠᱚᱜᱼᱟ ᱾
ᱟᱨ ᱮᱱᱠᱷᱟᱱ ᱩᱱᱠᱩ ᱩᱱᱠᱩ ᱥᱮᱸᱫᱽᱨᱟ ᱛᱮᱦᱚᱸ ᱟᱹᱰᱤᱼᱼ
ᱦᱮᱸ ᱵᱟᱠᱷᱟᱱ ᱫᱚ ᱫᱟᱜ ᱫᱟᱜ ᱛᱮ ᱚᱱᱮ ᱠᱟᱹᱼᱼ ᱴᱤᱡ ᱨᱮᱫᱚ ᱩᱱᱠᱩ ᱥᱮᱸᱫᱽᱨᱟ ᱫᱚ ᱟᱹᱰᱤ ᱢᱚᱡᱽ ᱜᱮᱞᱤᱧ ᱵᱩᱡᱷᱟᱹᱣ ᱠᱮᱭᱟ ᱢᱟᱱᱮ ᱨᱟᱹᱥᱠᱟᱹ ᱥᱟᱺᱦᱤᱡ ᱮᱢ ᱜᱚᱡ ᱼᱼ
ᱨᱟᱹᱥᱠᱟᱹ ᱦᱳᱭ ᱦᱳᱭ ᱚᱱᱮ ᱚᱱᱠᱟ ᱵᱟᱢ ᱫᱟᱞ ᱫᱟᱲᱤᱭᱟᱠᱚ ᱠᱷᱟᱱ ᱜᱮᱼᱼ ᱢᱤᱫ ᱪᱷᱚᱴ ᱛᱮ ᱦᱟᱸᱜ ᱮᱱᱠᱷᱟᱱ ᱠᱷᱩᱫᱟᱹᱭ ᱮᱢ ᱟᱨᱚ ᱦᱟᱸᱜ ᱦᱳᱭ ᱥᱮ ᱾
ᱟᱫᱚᱼᱼ ᱡᱩᱫᱤ ᱜᱮ ᱢᱤᱫ ᱫᱷᱟᱣᱮ ᱫᱚᱱᱟ ᱵᱟᱝ ᱵᱟᱹᱨᱩᱰᱟᱝ ᱟᱫᱚ ᱡᱩᱫᱤ ᱜᱟᱡᱟᱲ ᱨᱮ ᱵᱚᱞᱚᱜ ᱟᱭ ᱟᱫᱚ ᱵᱟᱢ ᱧᱟᱢᱮᱭᱟ ᱩᱱᱤ ᱫᱚ ᱦᱟᱸᱜ᱾
ᱦᱳᱭ ᱾ ᱟᱞᱮ ᱥᱮᱫ ᱫᱚ ᱚᱱᱮ ᱚᱱᱠᱟ ᱦᱟᱸᱜ ᱠᱷᱮᱛ ᱠᱚᱨᱮ ᱠᱷᱮᱛ ᱠᱚᱨᱮ ᱥᱮ ᱵᱮᱥᱤ ᱚᱱᱠᱟ ᱠᱚ ᱩᱰᱩᱝᱚᱜᱼᱟ ᱥᱮ ᱠᱷᱮᱛᱼᱼ ᱛᱚ ᱠᱚᱨᱮ ᱮᱱᱠᱷᱟᱱ ᱫᱚ ᱵᱟᱠᱚ ᱫᱟᱹᱲ ᱫᱟᱲᱤᱭᱟᱜᱼᱟ ᱮᱱᱠᱷᱟᱱ ᱫᱚ ᱢᱤᱫ ᱪᱷᱚᱴ ᱡᱩᱫᱤ ᱵᱟᱢ ᱡᱚᱥ ᱫᱟᱲᱤᱭᱟ ᱴᱷᱤᱠ ᱢᱚᱛᱚ ᱛᱚ ᱼᱼ ᱩᱱᱤ ᱦᱟᱸᱜ ᱞᱟᱜᱟ ᱛᱮ ᱦᱚᱢ ᱛᱮᱭᱳᱜ ᱫᱟᱲᱮᱭᱟᱭ ᱜᱮᱭᱟ ᱦᱮᱸ ᱥᱮ ᱾
ᱦᱳᱭ ᱦᱳᱭ ᱾
ᱟᱨ ᱞᱟᱹᱭ ᱟᱠᱚ ᱪᱮ ᱵᱟᱹᱨᱩᱰᱟᱝ ᱠᱟ ᱡᱤᱞ ᱡᱚᱢ ᱞᱮᱠᱷᱟᱡ ᱚᱱᱠᱟ ᱵᱟᱹᱨᱩᱰᱟᱝ ᱞᱮᱠᱟᱢ ᱫᱚᱱ ᱫᱟᱲᱮᱭᱟᱜᱼᱟ ᱾ ᱥᱮ ᱪᱮᱫ ᱚᱱᱠᱟ ᱠᱚ ᱞᱟᱹᱭ ᱵᱟᱲᱟᱭᱟ ᱯᱟᱹᱦᱤᱞ ᱦᱟᱯᱲᱟᱢ ᱠᱚ ᱦᱚᱸᱼᱼ ᱡᱟᱦᱟᱸ ᱫᱚᱠᱚ ᱞᱟᱹᱭᱟ ᱩᱱᱠᱩ ᱞᱮᱠᱟ ᱩᱱᱠᱩᱣᱟᱜ ᱡᱟᱦᱟᱸ ᱯᱮᱥᱤ ᱠᱚᱯᱮ ᱧᱮᱞ ᱫᱟ ᱥᱮ ᱾ ᱡᱟᱸᱜᱟ ᱯᱷᱟᱹᱲᱤ ᱠᱚ ᱨᱮᱱᱟᱜ ᱚᱱᱮ ᱚᱝᱠᱟ ᱢᱳᱴᱟᱜ ᱛᱟᱯᱮᱭᱟ ᱰᱷᱮᱨ ᱰᱷᱮᱨ ᱡᱚᱢ ᱯᱮ ᱦᱟᱸᱜ ᱾ ᱟᱨ ᱱᱚᱝᱠᱟ ᱦᱟᱯᱲᱟᱢ ᱠᱚᱠᱚ ᱞᱟᱹᱭ ᱠᱮᱭᱟ᱾
ᱦᱳᱭ ᱚᱱᱮ ᱚᱝᱠᱟ ᱜᱮ ᱾ ᱥᱮᱫᱟᱭ ᱫᱤᱱ ᱦᱟᱸᱜ ᱫᱚ ᱫᱚᱢᱮ ᱠᱤᱪᱷᱩ ᱠᱚ ᱞᱟᱹᱭᱮᱫ ᱛᱟᱦᱮᱱ ᱜᱮᱭᱟ ᱦᱳᱭ ᱥᱮ ᱾
ᱦᱳᱭ ᱾
ᱛᱮᱦᱮᱧ ᱫᱚ ᱨᱚᱠᱚᱡ ᱡᱚᱢ ᱢᱮ ᱦᱟᱸᱜ ᱚᱱᱮ ᱚᱱᱠᱟ ᱢᱚᱡᱽ ᱜᱤᱼᱼ ᱧᱮᱞ ᱧᱟᱢᱟ ᱦᱳᱭ ᱥᱮ, ᱥᱮᱼᱼ
ᱟᱫᱚ ᱡᱟᱦᱟᱸ ᱥᱤᱡᱤᱱ ᱨᱮᱠᱚ ᱧᱟᱢᱚᱜᱼᱟ ᱩᱱᱠᱩ ᱫᱚ ᱡᱚᱢ ᱞᱟᱹᱠᱼᱼ ᱛᱤ ᱠᱟᱱ ᱜᱮᱭᱟ ᱵᱟᱠᱷᱟᱱ ᱫᱚ ᱟᱵᱚ ᱫᱚ ᱢᱟᱛᱚ ᱡᱮ ᱠᱚᱫᱚ ᱯᱩᱞᱴᱤ ᱡᱤᱞ ᱠᱚ ᱮᱸᱻ ᱠᱤᱨᱤᱧ ᱠᱟᱛᱮᱫ ᱢᱟᱵᱚᱱ ᱡᱚᱢ ᱮᱫ ᱜᱮᱭᱟ ᱢᱮᱱᱠᱷᱟᱱ ᱟᱫᱚ ᱼᱼ ᱩᱱᱠᱩ ᱵᱟᱹᱨᱩᱰᱟᱝ ᱠᱚᱫᱚ ᱩᱱᱠᱩ ᱫᱚ ᱥᱤᱡᱤᱱ ᱨᱮᱜᱮ ᱠᱚ ᱧᱟᱢᱚᱜᱼᱟ ᱛᱚ ᱾
ᱦᱳᱭ ᱦᱳᱭ ᱾
ᱦᱳᱭ ᱾ ᱟᱨ ᱩᱱᱠᱩ ᱥᱟᱱᱛᱟᱲ ᱦᱩᱭ ᱠᱟᱛᱮᱫ ᱩᱱᱠᱩ ᱵᱟᱢ ᱡᱚᱢ ᱞᱮᱠᱷᱟᱡ ᱚᱠᱟ ᱞᱮᱠᱟ ᱵᱟᱝ ᱦᱳᱭᱩᱜᱼᱟ ᱾
ᱦᱳᱭ ᱦᱳᱭ ᱾
ᱦᱩᱸᱼᱼ ᱟᱵᱟᱨ ᱱᱮᱛᱟᱨ ᱢᱟᱛᱚ ᱚᱱᱟ ᱵᱟᱹᱫ ᱵᱟᱹᱭᱦᱟᱹᱲ ᱠᱚᱨᱮ ᱡᱟᱦᱟᱸ ᱜᱩᱰᱩ ᱠᱚᱠᱚ ᱧᱟᱢᱚᱜ-ᱟ᱾ ᱵᱟᱹᱫᱽ ᱜᱩᱰᱩ ᱠᱚ ᱩᱱᱠᱩ ᱢᱟᱛᱚ ᱱᱮᱛᱟᱨ ᱫᱚ ᱟᱨᱚ ᱫᱚᱢᱮ ᱠᱚ ᱤᱛᱤᱞ ᱠᱚᱜ-ᱟ ᱦᱟᱜ᱾
ᱦᱳᱭ
ᱮᱱᱠᱷᱟᱱ ᱫᱚ ᱩᱱᱠᱩ ᱫᱚ ᱵᱟᱹᱫᱽ ᱜᱩᱰᱩ ᱫᱚ ᱦᱩᱱᱟᱹᱝ᱾ ᱚᱱᱠᱟ ᱦᱩᱲᱩ ᱠᱚᱞᱮ ᱜᱮᱫ ᱪᱟᱵᱟ ᱠᱮᱫ ᱜᱮ ᱥᱮ ᱮᱱᱠᱷᱟᱱ ᱛᱚᱠᱷᱚᱱ ᱟᱞᱮ ᱥᱮᱸᱫᱽᱨᱟ ᱠᱚ ᱛᱟᱦᱮᱱᱟ᱾ ᱯᱳᱱ ᱫᱚᱦᱚ ᱵᱤᱱ ᱥᱮ ᱦᱩᱸ᱾ ᱟᱨ ᱱᱤᱛᱚᱜ ᱠᱚᱫᱚ ᱚᱱᱮᱠᱟ ᱦᱩᱲᱩ ᱠᱚ ᱠᱚ ᱨᱚᱦᱚᱭ ᱠᱟᱜ-ᱟ ᱟᱫᱚ ᱚᱱᱮᱠᱟ ᱞᱚᱥᱚᱫ ᱜᱮ ᱛᱟᱦᱮᱱᱟ ᱴᱷᱤᱠᱟᱪᱮ ᱛᱚᱠᱷᱚᱱ ᱫᱚ ᱨᱚᱦᱚᱲ ᱜᱮ ᱛᱟᱦᱮᱱᱟ ᱢᱟ᱾ ᱟᱹᱰᱤ ᱢᱚᱡᱽ᱾
ᱦᱮᱸ ᱚᱠᱟ ᱚᱠᱟ ᱞᱮᱠᱟ ᱠᱟᱛᱮᱜ ᱜᱩᱰᱩ ᱠᱚᱵᱤᱱ ᱡᱚᱢ ᱵᱟᱲᱟ ᱟᱠᱟᱫ ᱠᱚᱣᱟ ᱞᱟᱹᱭ ᱵᱤᱱ ᱥᱮ?
ᱟᱹᱞᱤᱧ ᱫᱚ ᱚᱱᱮ ᱚᱱᱠᱟ ᱱᱩᱠᱩ ᱫᱟᱨᱮ ᱜᱩᱰᱩ ᱦᱚᱸᱠᱚ ᱦᱤᱡᱩᱜ ᱠᱚ ᱫᱟᱨᱮ ᱜᱩᱰᱩ ᱠᱚ ᱫᱟᱨᱮ ᱜᱩᱰᱩ ᱜᱩᱰᱩ ᱦᱚᱞᱤᱧ ᱡᱚᱢ ᱵᱟᱲᱟ ᱟᱠᱟᱫ ᱠᱚᱣᱟ ᱦᱳᱭ ᱥᱮ ᱩᱱᱠᱩ ᱠᱷᱮᱛ ᱜᱩᱰᱩ ᱦᱚᱞᱤᱧ ᱡᱚᱢ ᱵᱟᱲᱟᱣ ᱠᱟᱜ ᱠᱚᱣᱟ᱾
ᱦᱮᱸ ᱞᱟᱸᱫᱽ ᱠᱟᱛᱮ ᱵᱤᱱ ᱡᱚᱢ ᱵᱟᱲᱟ ᱟᱠᱟᱫ ᱠᱚᱣᱟ?
ᱦᱮᱸ ᱞᱟᱠᱟᱛᱮᱫ ᱜᱮ ᱠᱷᱮᱛ ᱜᱩᱰᱩ ᱫᱚ᱾
ᱞᱟᱫ ᱞᱟᱫ ᱞᱟᱫ ᱠᱟᱛᱮ ᱞᱟᱫ ᱠᱟᱛᱮᱫ ᱜᱚᱢᱠᱮ᱾
ᱞᱟᱫ ᱠᱟᱛᱮᱫ ᱫᱚ ᱚᱱᱠᱟ ᱪᱮᱞᱮ